ᱦᱮᱞᱳ,
ᱦᱮᱸ ᱡᱚᱦᱟᱨ ᱜᱮ ᱜᱚᱝᱠᱮ
ᱦᱮᱸ ᱡᱚᱦᱟᱨ
ᱦᱮᱸ ᱜᱚᱝᱠᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱜᱚᱢᱠᱮ?
ᱱᱤᱛ ᱫᱚ ᱦᱟᱸᱜ ᱱᱚᱜ-ᱚᱭ ᱫᱩᱲᱩᱵ ᱵᱟᱲᱟ ᱦᱩᱭ ᱟᱠᱟᱱᱟ᱾ ᱟᱫᱚ ᱱᱚᱜᱼᱚᱭ ᱟᱞᱮ ᱥᱮᱫ ᱦᱟᱸᱜ ᱟᱹᱭᱨᱤ ᱦᱟᱹᱴᱤᱭᱟᱹ ᱦᱩᱭᱩᱜ ᱛᱚ ᱟᱫᱚ ᱦᱟᱹᱴᱤᱭᱟᱹ ᱪᱟᱞᱟᱜ ᱦᱩᱭᱩᱜᱼᱟ ᱞᱟᱹᱜᱤᱫ᱾
ᱟᱪᱪᱷᱟ,
ᱼ ᱥᱚᱵᱡᱤ ᱠᱚᱦᱚᱸ ᱠᱚᱢ ᱫᱟᱢ ᱛᱮ ᱧᱟᱢᱚᱜᱼᱟ ᱥᱩᱠᱤᱲᱤ ᱡᱮᱞ ᱠᱚᱦᱚᱸ ᱫᱟᱢ ᱠᱚᱦᱚ ᱠᱚᱢᱚᱜᱼᱟ ᱚᱱᱟ ᱛᱮᱜᱮ ᱼᱼ
ᱦᱮᱸ ᱜᱚᱝᱠᱮ ᱞᱟᱹᱭ ᱫᱟᱞᱤᱧ ᱠᱟᱹᱴᱤᱪ ᱡᱳᱨ ᱫᱷᱟᱨᱟ ᱠᱟᱹᱴᱤᱪ ᱵᱤᱱ ᱨᱚᱲ ᱞᱮᱠᱷᱟᱱ ᱠᱟᱹᱴᱤᱪ ᱵᱷᱟᱹᱜᱤ ᱠᱚᱜᱼᱟ᱾
ᱟᱪᱪᱷᱟ ᱱᱤᱛᱚᱜ ᱟᱸᱡᱚᱢᱚᱜ ᱠᱟᱱᱟ᱾
ᱦᱮᱸ ᱜᱚᱝᱠᱮ ᱱᱤᱝᱠᱟᱹ ᱜᱮ ᱨᱚᱲ ᱫᱚᱞᱤᱧ ᱞᱟᱹᱭᱮᱫ ᱛᱟᱦᱮ ᱟᱫᱚ ᱮᱱᱟᱱᱼᱼ ᱵᱟᱝᱢᱟ ᱨᱚᱲ ᱠᱚ ᱵᱷᱤᱛᱤᱨ ᱨᱮ ᱟᱫ ᱪᱟᱵᱟ ᱞᱮᱱ ᱛᱟᱵᱤᱱᱟ᱾
ᱟᱪᱪᱷᱟ ᱟᱪᱪᱷᱟ
ᱦᱩᱸ
ᱛᱟᱦᱞᱮ ᱜᱚᱝᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛ ᱫᱚ ᱦᱟᱸᱜ ᱟᱯᱮᱥᱮᱫ?
ᱟ ᱪᱤᱠᱟᱹ ᱦᱚᱸ ᱵᱟᱝ ᱟᱫᱚ ᱪᱮᱫ ᱠᱚ ᱞᱟᱹᱭᱟ ᱱᱚᱜ-ᱚᱭ ᱰᱟᱹᱦᱤ ᱥᱮᱫ ᱦᱮᱡ ᱦᱩᱭ ᱟᱠᱟᱱ ᱫᱚ ᱜᱤᱫᱽᱨᱟᱹ ᱠᱚᱠᱚ ᱞᱟᱹᱭᱮᱫ ᱛᱟᱦᱮᱸ ᱠᱟᱹᱴᱤᱡ ᱵᱚᱞ ᱠᱚ ᱠᱷᱮᱞᱟ ᱟᱫᱚ ᱱᱤᱛᱚᱜ ᱫᱚ ᱤᱱᱟᱹᱠ ᱩᱱᱠᱩ ᱧᱮᱞ ᱜᱤᱧ ᱦᱮᱡ ᱵᱟᱲᱟᱣ ᱟᱠᱟᱱᱟ ᱤᱧᱫᱚ
ᱦᱚᱭ ᱦᱚᱭ ᱦᱚᱭ ᱟᱨ ᱱᱚᱝᱠᱟ ᱚᱲᱟᱜ ᱠᱚᱨᱮ ᱡᱚᱛᱚ ᱱᱟᱯᱟᱭ ᱜᱮᱛᱚ?
ᱦᱮᱸ ᱜᱚᱝᱠᱮ ᱮᱠᱫᱚᱢ ᱱᱟᱯᱟᱭ ᱵᱟᱲᱟ ᱟᱫᱚ ᱟᱯᱮᱜᱮ ᱪᱮᱫ ᱞᱮᱠᱟ ᱚᱱᱟᱜᱮ ᱵᱟᱹᱵᱤᱱ ᱞᱟᱹᱭ ᱞᱮᱫᱟ
ᱦᱮᱸ ᱟᱞᱮ ᱦᱚᱸ ᱱᱤᱛ ᱫᱚ ᱦᱟᱸᱜ ᱱᱟᱯᱟᱭ ᱜᱮ ᱢᱮᱱᱟᱜ ᱟᱠᱟᱫ ᱞᱮ
ᱦᱚᱭ ᱛᱳ ᱜᱚᱝᱠᱮ ᱞᱟᱹᱭ ᱫᱟᱞᱤᱧ ᱱᱚᱣᱟ ᱡᱟᱯᱩᱫ ᱨᱮ ᱡᱩᱫᱤ ᱥᱳᱲᱮ ᱤᱥᱤᱱ ᱦᱩᱭ ᱠᱚᱜ-ᱟ ᱪᱮᱫ ᱞᱮᱠᱟ ᱵᱩᱡᱷᱟᱹᱣ ᱠᱚᱜ ᱠᱮᱭᱟ?
ᱦᱮᱸ ᱥᱚᱲᱮ ᱠᱟᱱᱟ ᱟᱹᱞᱤᱧ ᱦᱚᱸᱞᱤᱧ ᱠᱩᱥᱤᱭᱟᱜ ᱜᱮᱭᱟ ᱛᱚ ᱟᱞᱮ ᱫᱚ ᱦᱟᱸᱜ ᱰᱟᱦᱤ ᱜᱮᱞᱮ ᱢᱚᱱᱮ ᱵᱟᱲᱟᱭᱮᱫ ᱛᱟᱦᱮᱸ ᱠᱟᱱᱟ ᱧᱚᱜ ᱜᱮᱭᱟ ᱪᱮ ᱜᱮᱫᱟ ᱠᱚ ᱦᱮᱸ ᱟᱫᱚ ᱠᱚᱫᱚ ᱚᱲᱟᱜ ᱠᱚᱞᱮ ᱫᱟᱫᱟ ᱱᱟᱯᱟᱭ ᱜᱮ
ᱟᱫᱚ ᱚᱱᱟᱛᱮ ᱟᱹᱞᱤᱧ ᱫᱚ ᱦᱟᱸᱜ ᱱᱤᱛᱚᱜ ᱞᱤᱧ ᱥᱟᱹᱛ ᱵᱟᱲᱟᱜ ᱠᱟᱱᱟ ᱟᱫᱚ ᱥᱩᱠᱨᱤ ᱡᱤᱞ ᱠᱚᱞᱤᱧ ᱟᱜᱩᱭ ᱛᱮ ᱟᱹᱜᱩ ᱠᱟᱛᱮᱜ ᱱᱚᱝᱠᱟ ᱥᱚᱲᱮ ᱦᱩᱭᱩᱜ-ᱟ
ᱟᱪᱪᱷᱟ ᱜᱚᱝᱠᱮ ᱢᱟᱱᱮ ᱥᱩᱠᱨᱤ ᱡᱤᱞ ᱵᱤᱱ ᱥᱳᱲᱮ ᱞᱟᱜᱤᱫᱟ ᱥᱮ ᱪᱮᱫ?
ᱦᱳᱭ ᱜᱚᱝᱠᱮ ᱥᱩᱠᱨᱤ ᱜᱮ᱾
ᱮ ᱜᱚᱝᱠᱮ ᱱᱚᱜ-ᱚ ᱟᱹᱞᱤᱧ ᱢᱟ ᱯᱟᱹᱭᱞᱟᱹ ᱵᱟᱨ ᱞᱤᱧ ᱟᱸᱡᱚᱢᱮᱫ ᱫᱚ ᱥᱩᱠᱨᱤ ᱡᱤᱞ ᱠᱚ ᱥᱚᱲᱮᱭᱟ ᱞᱟᱦᱟ ᱛᱮᱫᱚ ᱵᱟᱞᱤᱧ ᱟᱸᱡᱚᱢ ᱵᱟᱲᱟ ᱟᱠᱟᱫ ᱫᱚ?
ᱦᱳᱭ ᱤᱧ ᱫᱚ ᱥᱚᱲᱮ ᱜᱮᱭᱟ ᱟᱫᱚ ᱟᱹᱞᱤᱧ ᱫᱚ ᱱᱟᱦᱟᱜ ᱚᱱᱠᱟ ᱚᱠᱟ ᱫᱚ ᱵᱟᱹᱞᱤᱧ ᱡᱚᱢ ᱵᱟᱲᱟᱣ ᱠᱟᱜ-ᱟ ᱟᱫᱚ ᱦᱚᱲᱟᱜ ᱢᱚᱪᱟ ᱠᱷᱚᱱ ᱫᱚᱞᱤᱧ ᱟᱸᱡᱚᱢ ᱟᱠᱟᱜᱟ-ᱟ ᱡᱮ ᱠᱟ ᱵᱟ ᱯᱩᱞᱴᱤ ᱡᱤᱞ ᱱᱚᱜ-ᱚ ᱱᱚᱝᱠᱟᱱᱟᱜ ᱠᱚᱠᱚ ᱥᱚᱲᱮ ᱵᱟᱲᱟᱭᱟ ᱟᱫᱚ ᱛᱮᱦᱮᱧ ᱜᱮ ᱦᱟᱸᱜ ᱡᱚᱢ ᱵᱟᱲᱟ ᱞᱟᱹᱭ ᱦᱩᱭᱩᱜ ᱠᱟᱱᱟ ᱛᱚ ᱚᱱᱟ ᱛᱮ ᱱᱟᱦᱜ
ᱟᱪᱪᱷᱟ ᱛᱚ ᱜᱚᱝᱠᱮ ᱟᱹᱞᱤᱧ ᱫᱚ ᱥᱟᱹᱨᱤ ᱠᱟᱛᱷᱟ ᱫᱚ ᱡᱤᱞ ᱥᱚᱲᱮ ᱵᱚᱞᱛᱮ ᱟᱹᱞᱤᱧ ᱫᱚ ᱱᱚᱜ-ᱚᱭ ᱢᱮᱨᱚᱢ ᱡᱤᱞ ᱥᱳᱲᱮᱹ ᱡᱟᱦᱟᱸ ᱢᱟᱱᱮ ᱢᱟᱸᱜ ᱢᱚᱬᱮ ᱠᱚᱨᱮ ᱦᱩᱭᱩᱜ ᱫᱚ ᱦᱮᱸ ᱥᱮ ᱵᱟ ᱟᱫᱚ ᱩᱱ ᱚᱱᱟ ᱥᱳᱲᱮᱹ ᱞᱤᱧ ᱡᱚᱢ ᱠᱟᱫᱟ ᱟᱨ ᱮ ᱥᱤᱢ ᱡᱮᱞ ᱥᱳᱲᱮᱹ ᱵᱚᱭᱞᱚᱨ ᱡᱤᱞ ᱦᱚᱸ ᱟᱨ ᱱᱚᱜ-ᱚᱭ ᱯᱳᱞᱴᱤ ᱡᱤᱞ ᱦᱚᱸ ᱟᱫᱚ ᱚᱱᱟᱱ ᱵᱷᱟᱠᱚ ᱢᱟᱱᱮ ᱪᱮᱫ ᱞᱤᱧ ᱞᱟᱹᱭᱟ ᱢᱟᱱᱮ ᱚᱱᱟ ᱜᱮᱞᱤᱧ ᱡᱚᱢ ᱠᱟᱫᱟ ᱟᱹᱞᱤᱧ ᱫᱚ ᱥᱳᱲᱮᱹ ᱫᱚ ᱢᱟᱱᱮ ᱡᱤᱞ ᱥᱳᱲᱮᱹ ᱫᱚ ᱟᱫᱚ ᱰᱟᱹᱝᱨᱤ ᱡᱤᱞ ᱥᱩᱠᱨᱤ ᱡᱤᱞᱟᱜ ᱥᱳᱲᱮ ᱠᱚᱫᱚ ᱵᱟᱞᱤᱧ ᱡᱚᱢ ᱵᱟᱲᱟᱣ ᱟᱠᱟᱫ ᱜᱮᱭᱟ
ᱴᱮᱥᱴ ᱠᱟᱛᱮ ᱢᱤᱫ ᱫᱷᱟᱣ ᱠᱟᱛᱮ ᱫᱚ ᱦᱟᱸᱜ ᱧᱮᱞ ᱞᱟᱠ ᱛᱤ ᱠᱟᱱ ᱜᱮᱭᱟ ᱢᱤᱫ ᱡᱚᱢ ᱦᱳᱭᱩᱜ-ᱟ
ᱦᱚᱭ ᱛᱚ ᱜᱚᱢᱠᱮ ᱞᱟᱹᱭ ᱫᱟᱞᱤᱧ ᱠᱟᱹᱴᱤᱡ ᱡᱟᱦᱟᱸᱨᱮ ᱢᱮᱱᱟᱜ ᱵᱤᱱᱟ ᱠᱟᱹᱴᱤᱡ ᱥᱟᱦᱟᱜ ᱵᱤᱱ ᱥᱮ ᱠᱟᱴᱤᱡ ᱢᱟᱡᱷᱮ ᱢᱟᱡᱷᱮ ᱨᱚᱲ ᱫᱚᱼᱼ ᱢᱟᱱᱮ ᱮᱢᱚᱱ ᱟᱸᱡᱚᱢᱚᱜ ᱠᱟᱛᱟᱵᱤᱱᱟ ᱢᱟᱱᱮ ᱵᱷᱤᱛᱤᱨ ᱵᱷᱤᱛᱤᱨ ᱟᱸᱡᱚᱢᱚᱜ ᱠᱟᱱ ᱞᱮᱠᱟ ᱵᱩᱡᱷᱟᱹᱜ ᱠᱟᱱᱟ᱾
ᱟᱪᱪᱷᱟ ᱟᱪᱪᱷᱟ ᱱᱤᱛᱚᱜ ᱟᱸᱡᱚᱢᱚᱜ ᱠᱟᱱᱟ?
ᱦᱮᱸ ᱜᱚᱝᱠᱮ ᱱᱤᱛᱚᱜ ᱫᱚ ᱟᱹᱰᱤ ᱪᱮᱦᱨᱟ ᱟᱸᱡᱚᱢᱚᱜ ᱠᱟᱱᱟ ᱮᱱᱟᱱ ᱫᱚ ᱪᱮᱫ ᱠᱚᱵᱤᱱ ᱪᱤᱠᱟᱹᱭᱫᱟ ᱡᱮ ᱢᱟᱱᱮ ᱵᱷᱤᱛᱤᱨ ᱨᱮᱜᱮ ᱨᱚᱲ ᱟᱸᱡᱚᱢᱚᱜ ᱠᱟᱱ ᱛᱟᱦᱮᱸᱫᱼᱼᱼ
ᱦᱳᱭ ᱜᱚᱝᱠᱮ ᱟᱫᱚ ᱟᱞᱮ ᱥᱮᱫ ᱫᱚ ᱦᱟᱸᱜ ᱱᱚᱝᱠᱟᱼᱼᱼ ᱱᱮᱴᱣᱟᱨᱠ ᱱᱮᱴᱚᱣᱟᱨᱠ ᱠᱚ ᱦᱟᱸᱜ ᱱᱚᱝᱠᱟ ᱴᱷᱤᱠ ᱥᱟᱺᱦᱤᱡ ᱵᱟᱭ ᱧᱟᱢᱟᱛᱚ ᱟᱫᱚ ᱚᱱᱟᱛᱮ ᱱᱟ ᱱᱟ ᱦᱳᱭᱛᱚ ᱵᱷᱤᱛᱤᱨ ᱧᱚᱜ ᱨᱚᱲᱼᱼᱼ
ᱟᱪᱪᱷᱟ ᱟᱪᱪᱷᱟ
ᱟᱞᱮ ᱫᱚ ᱦᱟᱸᱜ ᱱᱚᱝᱠᱟ ᱵᱤᱨ ᱵᱩᱨᱩ ᱮᱞᱟᱠᱟ ᱛᱚ ᱜᱚᱝᱠᱮ ᱟᱫᱚ ᱦᱟᱸᱜ ᱱᱮᱴᱚᱣᱟᱨᱠ ᱠᱟᱹᱴᱤᱡ ᱮ ᱯᱨᱚᱵᱞᱮᱢ ᱜᱮᱭᱟ᱾
ᱟᱸᱛᱷᱤᱨ ᱫᱷᱟᱨᱟ ᱟᱨ ᱵᱟᱝ ᱰᱤᱥᱴᱟᱵᱮᱫ ᱜᱟᱦᱮᱱᱟ᱾
ᱟᱪᱪᱷᱟ
ᱦᱮᱸ ᱜᱚᱢᱠᱮ ᱠᱟᱴ ᱠᱚᱫᱚ ᱦᱩᱭ ᱵᱟᱲᱟᱜᱼ ᱟ ᱥᱮ ᱵᱟᱝᱼᱼᱼ
ᱦᱮᱸ ᱜᱚᱢᱠᱮ ᱟᱞᱮ ᱥᱮᱫ ᱦᱚᱸ ᱦᱟᱴ ᱫᱚ ᱦᱩᱭᱩᱜ ᱜᱮᱭᱟ ᱪᱮᱫᱟᱜ ᱵᱟᱝ ᱛᱤᱦᱮᱧ ᱜᱮ ᱦᱟᱴ ᱛᱟᱦᱮᱸ ᱠᱟᱱ ᱛᱟᱞᱮᱭᱟ᱾ ᱛᱚ ᱟᱫᱚ ᱮᱱᱟᱱ ᱥᱮᱫ ᱪᱟᱞᱟᱣ ᱦᱩᱭ ᱞᱮᱱ ᱛᱟᱦᱮᱸ ᱚᱱᱮᱼᱼᱼ ᱥᱮᱛᱟᱜ ᱥᱮᱛᱟᱜ ᱫᱚᱢᱮ ᱥᱮᱛᱟᱜ ᱫᱚ ᱵᱟᱝ ᱢᱟᱱᱮ ᱥᱮᱛᱟᱜ ᱨᱮ ᱫᱟᱠᱟ ᱠᱚ ᱡᱚᱢ ᱵᱟᱲᱟ ᱠᱟᱛᱮ᱾ ᱚᱸ ᱪᱟᱞᱟᱣ ᱦᱩᱭ ᱞᱮᱱ ᱛᱟᱦᱮᱜ ᱜᱮᱭᱟ ᱟᱫᱚ ᱱᱚᱜᱼᱚᱭ ᱢᱟᱡᱟᱱ ᱥᱮᱫ ᱨᱩᱣᱟᱹᱲ ᱦᱩᱭ ᱠᱟᱱᱟ᱾ ᱛᱚ ᱟᱹᱞᱤᱧ ᱦᱚᱸ ᱱᱚᱜᱼᱚᱭ ᱥᱩᱠᱨᱤ ᱡᱤᱞ ᱠᱚᱞᱤᱧ ᱟᱹᱜᱩ ᱵᱟᱲᱟ ᱠᱟᱫᱟ ᱟᱨ ᱠᱟᱹᱴᱤᱡ ᱢᱮᱨᱚᱢ ᱡᱤᱞ ᱛᱷᱚᱲᱟ ᱧᱚᱜ ᱢᱟᱱᱮᱼᱼ ᱚᱲᱟᱜ ᱨᱮ ᱥᱟᱱᱟᱢ ᱦᱚᱲ ᱫᱚ ᱥᱩᱠᱨᱤ ᱡᱤᱞ ᱫᱚ ᱵᱟᱞᱮ ᱡᱚᱢ ᱜᱮᱭᱟ ᱛᱚ ᱢᱤᱫ ᱵᱟᱨ ᱦᱚᱲ ᱫᱚᱠᱚᱼᱼᱼ ᱚ ᱢᱮᱨᱚᱢ ᱡᱤᱞ ᱠᱚ ᱡᱚᱢᱛᱟᱞᱮ ᱜᱮᱭᱟ ᱟᱫᱚᱠᱚ ᱞᱟᱹᱭᱫᱟ ᱡᱮ ᱟᱢ ᱪᱤᱠᱟᱢ ᱡᱚᱢᱟ ᱮᱠᱞᱟ ᱜᱮ ᱥᱩᱠᱨᱤ ᱡᱮᱞ ᱛᱚ ᱟᱞᱮᱦᱚᱸ ᱢᱮᱨᱚᱢ ᱡᱤᱞ ᱛᱟᱱᱟᱜ ᱟᱹᱜᱩ ᱟᱞᱮ ᱢᱮ᱾ ᱛᱚ ᱟᱫᱚ ᱩᱱᱠᱩ ᱞᱟᱹᱭ ᱦᱳᱭᱱᱟ ᱠᱤᱪᱷᱩ ᱠᱚᱢ ᱧᱚᱜ ᱢᱮᱨᱚᱢ ᱡᱤᱞ ᱟᱹᱜᱩ ᱦᱤᱭ ᱠᱟᱱᱟᱛᱚ ᱟᱨᱼᱼᱼ ᱚᱱᱟᱜᱮ ᱛᱮᱦᱤᱧ ᱟᱹᱭᱩᱵ ᱵᱮᱲᱟ ᱠᱟᱹᱴᱤᱡ ᱧᱮᱞ ᱦᱩᱭᱩᱜ ᱠᱟᱱᱟ ᱡᱩᱫᱤ ᱯᱤᱴᱷᱟᱹ ᱦᱩᱭᱩᱜ ᱠᱷᱟᱱ ᱥᱩᱠᱨᱤ ᱡᱤᱞ ᱯᱤᱴᱷᱟᱹ ᱥᱚᱲᱲᱮ ᱫᱚ ᱵᱟᱝᱞᱮᱼᱼᱼ ᱟᱨ ᱵᱟᱞᱮ ᱡᱚᱢ ᱜᱮᱭᱟ ᱚᱱᱮ ᱱᱚᱝᱠᱟ ᱥᱩᱠᱨᱤ ᱡᱤᱞ ᱥᱚᱹᱲᱮ ᱫᱚ ᱚᱠᱚᱭ ᱦᱚᱸᱼᱼ
ᱦᱳᱭ ᱦᱳᱭ ᱮᱠᱟᱞ ᱥᱳᱲᱮ ᱠᱚ ᱦᱚᱸ ᱞᱟᱹᱠᱛᱤ ᱠᱟᱱ ᱜᱮᱭᱟ᱾
ᱦᱳᱭ ᱦᱳᱭ ᱦᱳᱭᱸ ᱦᱩᱸ
ᱟᱪᱪᱷᱟ ᱜᱚᱢᱠᱮ ᱢᱤᱫᱴᱟᱝ ᱠᱩᱠᱞᱤ ᱛᱟᱦᱮᱸ ᱠᱟᱱᱟ ᱦᱳᱭ᱾
ᱦᱮᱸ ᱜᱚᱝᱠᱮ ᱞᱟᱹᱭ ᱵᱤᱱ᱾
ᱛᱮᱦᱮᱧ ᱧᱮᱞᱚᱜ ᱠᱟᱱᱟ ᱟᱵᱚᱼᱼᱼ ᱜᱚᱴᱟ ᱜᱮ ᱦᱩᱞ ᱢᱟᱦᱟ ᱵᱚᱱ ᱢᱟᱱᱟᱣᱮᱫᱟ᱾ ᱦᱩᱞ ᱢᱟᱦᱟ ᱨᱮ ᱛᱮᱦᱮᱧ ᱧᱮᱞᱚᱜ ᱠᱟᱱᱟ ᱟᱭᱢᱟ ᱡᱟᱭᱜᱟ ᱨᱮ ᱱᱚᱝᱠᱟ ᱧᱤᱫᱟᱹ ᱚᱨᱠᱮᱥᱴᱟᱨ ᱟᱨ ᱵᱟᱝᱼᱼᱼᱼ ᱯᱨᱳᱜᱨᱟᱢ ᱟᱨ ᱪᱮᱫ ᱟᱵᱚᱨᱮᱱ ᱟᱭᱳ ᱦᱚᱲ ᱠᱚ᱾ ᱱᱚᱝᱠᱟ ᱦᱟᱺᱰᱤ ᱯᱟᱹᱣᱨᱟᱹ ᱠᱚ ᱤᱫᱤᱭᱮᱫ ᱠᱟᱱᱟ ᱛᱟᱦᱚᱞᱮ ᱱᱚᱣᱟ ᱵᱟᱵᱚᱛ ᱟᱵᱮᱱ ᱪᱮᱫ ᱵᱮᱱ ᱞᱟᱹᱭᱟ᱾
ᱜᱚᱢᱠᱮ ᱱᱚᱜᱼᱚᱭ ᱡᱟᱦᱟᱸ ᱦᱩᱞ ᱢᱟᱦᱟ ᱦᱳᱭᱳᱜ ᱠᱟᱱᱟ᱾ ᱛᱚ ᱱᱚᱣᱟ ᱫᱚ ᱟᱹᱰᱤᱼᱼ ᱯᱟᱹᱭᱞᱟᱹ ᱨᱮᱜᱮ ᱞᱤᱧ ᱞᱟᱹᱭᱼᱟ ᱡᱮ ᱡᱟᱦᱟᱸᱭ ᱵᱤᱨᱵᱟᱱᱴᱟ ᱥᱤᱫᱩ ᱠᱟᱹᱱᱩ ᱢᱮᱱᱟᱜ ᱠᱤᱱᱟᱹ ᱥᱟᱶᱛᱮᱼᱼ ᱪᱟᱸᱫᱽ ᱵᱷᱳᱭᱨᱳᱵ ᱯᱷᱩᱞᱚ ᱡᱷᱟᱱᱚ ᱛᱟᱠᱚ ᱦᱮᱸ ᱥᱮ ᱵᱟᱝᱼᱼᱼ ᱩᱱᱠᱩᱣᱟᱜ ᱯᱟᱸᱡᱟ ᱯᱚᱨᱟᱭᱱᱤ ᱨᱮᱱᱟᱜ ᱟᱹᱞᱤᱧ ᱟᱨᱠᱤ ᱛᱷᱩᱢ ᱢᱟᱱᱮ ᱪᱮᱫᱠᱟ ᱞᱤᱧ ᱞᱟᱹᱭᱟ ᱜᱚᱴ ᱡᱚᱦᱟᱨᱼᱼᱼ ᱰᱤᱧ ᱰᱚᱵᱚᱜᱫᱟ᱾ ᱛᱚ ᱤᱱᱟᱹ ᱛᱟᱭᱱᱚᱢ ᱩᱱᱠᱩ ᱡᱟᱦᱟᱸ ᱠᱚ ᱠᱟᱹᱢᱤ ᱠᱟᱫᱟ ᱫᱤᱥᱚᱢ ᱞᱟᱹᱜᱤᱫ ᱛᱮ ᱦᱮᱸ ᱥᱮ ᱵᱟᱝᱼᱼᱼ ᱛᱚ ᱚᱱᱟ ᱫᱚ ᱟᱵᱚ ᱵᱟᱵᱚᱱ ᱦᱤᱲᱤᱧ ᱫᱟᱲᱮᱭᱟᱜᱼᱟ ᱪᱮᱫᱟᱜ ᱵᱟᱝᱢᱟ ᱩᱱᱠᱩ ᱡᱩᱫᱤ ᱵᱟᱝᱠᱚ ᱛᱟᱦᱮᱸ ᱠᱚᱜᱼᱼ ᱠᱮᱭᱟ ᱦᱮᱸ ᱥᱮᱼᱼ ᱛᱚ ᱟᱵᱚ ᱱᱚᱜᱼᱚᱭ ᱧᱮᱞ ᱵᱤᱱ ᱟᱹᱵᱤᱱ ᱥᱟᱞᱟᱜ ᱱᱚᱜᱼᱚᱭ ᱡᱮ ᱯᱷᱳᱱ ᱛᱮᱞᱤᱧ ᱨᱚᱯᱚᱲ ᱠᱟᱱᱟ ᱦᱮᱸ ᱥᱮᱼᱼ ᱛᱚ ᱟᱹᱞᱤᱧ ᱦᱚᱭ ᱛᱚ ᱱᱤᱛᱚᱜ ᱦᱚᱭᱛᱳ ᱯᱷᱳᱱ ᱛᱮ, ᱵᱟᱹᱞᱤᱧ ᱨᱚᱯᱚᱲ ᱫᱟᱲᱮ ᱠᱮᱭᱟ ᱟᱹᱵᱤᱱ ᱥᱟᱞᱟᱜ, ᱦᱳᱭᱛᱚ ᱨᱚᱲ ᱫᱚ ᱦᱩᱭ ᱠᱚᱜ ᱠᱮᱭᱟ ᱦᱚᱳᱭᱛᱚ᱾ ᱟ ᱟᱨᱚ ᱠᱤ ᱥᱚᱢᱚᱭ ᱚᱠᱛᱚ ᱠᱚ, ᱞᱟᱜᱟᱣ ᱠᱚᱜ ᱠᱮᱭᱟ ᱦᱮᱸᱥᱮ ᱛᱚ ᱟᱹᱰᱤ ᱠᱤᱪᱷᱩ ᱵᱤᱨᱩᱫ ᱨᱮᱜᱮ, ᱟᱹᱠᱤᱱ ᱵᱟᱹᱠᱤᱱ ᱠᱩᱥᱤᱭᱟᱜ ᱛᱟᱦᱮᱼᱟ, ᱟᱹᱠᱤᱱ ᱫᱚ᱾ ᱞᱟᱹᱭ ᱞᱮᱠᱷᱟᱱ ᱫᱚ ᱪᱮᱫ ᱠᱟᱞᱤᱧ, ᱪᱮᱫ ᱠᱟᱞᱤᱧ ᱞᱟᱹᱭᱟ, ᱢᱟᱱᱮ ᱟᱸ ᱦᱳᱭ ᱟᱹᱠᱤᱱ ᱜᱮ ᱟᱨᱠᱤᱱ ᱤᱭᱟᱹ ᱠᱤᱱ ᱮᱢᱚᱜ ᱠᱟᱱ ᱛᱟᱦᱮᱸᱜᱼᱟ, ᱢᱟᱱᱮ ᱟᱹᱠᱤᱱ ᱜᱮ ᱥᱟᱢᱟᱝ ᱨᱮᱠᱤᱱ ᱛᱟᱦᱮᱸᱱᱟᱼᱼ ᱛᱟᱦᱮᱸ ᱠᱟᱱᱟ ᱛᱚ ᱟᱹᱠᱤᱱ ᱜᱮ ᱢᱮᱱ ᱫᱟᱲᱮ ᱫᱚ ᱛᱟᱦᱮᱸ ᱠᱟᱱᱟ ᱠᱤᱱ ᱛᱚ, ᱩᱱᱠᱤᱱ ᱥᱟᱶᱛᱮᱼᱼ ᱥᱟᱱᱟᱢ ᱦᱚᱲ ᱠᱚᱼᱼ ᱞᱟᱹᱲᱦᱟᱹᱭ ᱞᱮᱫ ᱛᱮᱜᱮ ᱟᱵᱚ ᱛᱮᱦᱤᱧ, ᱫᱚ ᱧᱮᱞ ᱧᱟᱢ ᱫᱟᱵᱚᱱ, ᱡᱮ ᱱᱚᱜᱼᱚ ᱱᱚᱝᱠᱟ ᱵᱚᱱ ᱠᱟᱹᱢᱤᱭᱮᱫᱟ ᱥᱮ ᱱᱚᱝᱠᱟ ᱩᱱᱟᱹᱜ ᱨᱟᱹᱥᱠᱟᱹ ᱨᱮ, ᱥᱩᱠ ᱨᱮ ᱟᱹᱰᱤ ᱠᱤᱪᱷᱩ ᱟᱹᱰᱤ ᱠᱤᱪᱷᱩ ᱨᱮᱜᱮ, ᱦᱮᱸ ᱥᱮ ᱵᱟᱝ ᱢᱮᱱᱟᱜ ᱵᱚᱱᱟ ᱾ ᱛᱚ ᱞᱟᱹᱭᱟᱞᱤᱧ ᱡᱮ ᱩᱱᱤ, ᱩᱱᱠᱤᱱ ᱧᱩᱛᱩᱢ ᱛᱮ ᱥᱮ ᱩᱱᱠᱩ ᱧᱩᱛᱩᱢᱼᱼ ᱧᱩᱛᱩᱢ ᱛᱮ ᱩᱱᱠᱩ ᱫᱚ ᱵᱚᱸᱜᱟ ᱵᱟᱨᱟᱵᱟᱨᱤ ᱦᱚᱲᱜᱮ ᱠᱟᱱᱟ ᱠᱚ, ᱪᱮᱫᱟᱜ ᱵᱟᱝᱢᱟ ᱟᱵᱚ ᱫᱚ ᱵᱚᱸᱜᱟ ᱫᱚ, ᱢᱮᱫ ᱛᱮᱫᱚ ᱵᱟᱵᱚᱱ ᱧᱮᱞ ᱠᱟᱫ ᱠᱚᱣᱟ᱾ ᱛᱚ ᱟᱨ ᱩᱱᱠᱩ ᱡᱟᱦᱟᱸᱭ ᱵᱚᱸᱜᱟ ᱵᱟᱨᱟᱵᱟᱨᱤ ᱠᱟᱹᱢᱤᱭᱟᱭ, ᱩᱱᱠᱩ ᱫᱚ ᱵᱚᱸᱜᱟ ᱵᱟᱨᱟᱵᱟᱹᱨᱤ ᱦᱚᱲ ᱥᱮᱜᱮᱼᱼ ᱞᱟᱹᱭ ᱞᱟᱹᱠᱛᱤ ᱠᱟᱱᱟ, ᱛᱚ ᱩᱱᱠᱩ ᱞᱟᱹᱜᱤᱫ ᱛᱮ, ᱟᱵᱚ ᱱᱚᱜᱼᱚᱭ ᱧᱮᱞᱼᱼ ᱫᱟᱵᱚᱱ ᱡᱮ ᱡᱟᱦᱟ ᱦᱩᱞ ᱢᱟᱦᱟ ᱵᱚᱱ ᱢᱟᱱᱟᱣ ᱫᱟ, ᱱᱚᱣᱟ ᱫᱚ ᱥᱟᱹᱨᱤᱜᱮ ᱟᱹᱰᱤ ᱵᱷᱟᱹᱜᱮ ᱠᱟᱛᱷᱟ ᱠᱟᱱᱟ᱾ ᱢᱮᱱᱠᱷᱟᱱ ᱱᱚᱜᱼᱚᱭ ᱡᱟᱦᱟᱸ ᱯᱨᱳᱜᱽᱨᱟᱢ ᱵᱚᱱ ᱫᱚᱦᱚᱭ ᱫᱟ ᱛᱚ ᱚᱱᱟ ᱯᱨᱚᱜᱽᱨᱟᱢ ᱨᱮ, ᱧᱮᱞᱚᱜ ᱠᱟᱱᱟ ᱡᱮ ᱟᱹᱵᱤ ᱵᱟᱹᱲᱤᱡᱽ ᱵᱟᱹᱲᱤᱡᱽ ᱟᱨ ᱥᱮᱨᱮᱧ ᱠᱚᱠᱚ ᱪᱟᱹᱞᱩᱭᱮᱫ ᱛᱟᱵᱚᱱᱟ, ᱥᱮ ᱮᱱᱮᱡᱽ ᱠᱚᱦᱚᱸ, ᱧᱮᱞᱚᱜ ᱠᱟᱱᱟ ᱡᱟᱼᱼ ᱦᱚᱭᱛᱳ ᱩᱱᱠᱩ ᱫᱚ ᱩᱱᱟᱹᱜ ᱫᱚ, ᱱᱚᱣᱟ ᱨᱮᱭᱟᱜ ᱱᱟᱜᱟᱢ ᱫᱚ ᱵᱟᱠᱚ ᱵᱟᱲᱟᱭᱟ ᱥᱮ ᱪᱮᱫ ᱞᱮᱠᱟ ᱼᱼ ᱚᱱᱟᱫᱚ ᱵᱟᱹᱞᱤᱧ ᱞᱟᱹᱭ ᱫᱟᱲᱮᱭᱟᱜ ᱠᱟᱱᱟ, ᱢᱮᱱᱠᱷᱟᱱ ᱡᱮ ᱱᱚᱜᱼᱚ ᱱᱚᱝᱠᱟ ᱮᱱᱮᱡᱽ ᱫᱟᱠᱚ, ᱟᱹᱰᱤ ᱵᱟᱹᱲᱤᱡ ᱤᱭᱟᱹᱛᱮ ᱛᱚ ᱱᱚᱣᱟ ᱠᱚᱫᱚ ᱵᱚᱱᱫᱚ, ᱞᱟᱹᱠᱛᱤ ᱠᱟᱱ ᱜᱮᱭᱟ ᱮᱠᱟᱞᱛᱮ ᱦᱮᱸ ᱥᱮ ᱵᱟᱝ? ᱟᱨ ᱡᱟᱦᱟᱸ ᱵᱤᱱ ᱞᱟᱹᱭ ᱠᱮᱫᱟ, ᱯᱟᱹᱣᱨᱟᱹ ᱦᱟᱺᱰᱤ ᱧᱩ ᱨᱮᱭᱟᱜ ᱠᱟᱛᱷᱟ, ᱦᱮᱸ ᱥᱮ ᱼᱼ? ᱥᱮ ᱯᱟᱹᱣᱩᱨᱟᱹ ᱦᱟᱺᱰᱤ ᱟᱹᱠᱷᱨᱤᱧ ᱨᱮᱭᱟᱜ, ᱛᱳ ᱟᱹᱞᱤᱧ ᱞᱤᱧ ᱞᱟᱹᱭᱟᱼᱼ ᱱᱚᱣᱟ ᱯᱟᱹᱣᱨᱟᱹ ᱦᱟᱺᱰᱤ ᱫᱚ ᱟᱵᱚᱣᱟᱜ ᱫᱚ ᱟᱸ ᱵᱚᱸᱜᱟ ᱵᱟᱨᱟᱨᱟᱵᱤ ᱡᱤᱱᱤᱥ ᱠᱟᱱᱟ ᱥᱮ, ᱛᱚ ᱱᱚᱣᱟ ᱫᱚ ᱠᱤᱨᱤᱧ ᱟᱹᱠᱷᱨᱤᱧ ᱵᱟᱝ ᱠᱟᱛᱮᱫ ᱮᱸᱡᱟᱦᱟᱸ ᱛᱤᱥ ᱠᱚᱨᱮ, ᱯᱚᱨᱚᱵᱽ ᱠᱚᱨᱮᱜ ᱦᱮᱸ ᱥᱮ ᱵᱟᱝ ᱛᱚ, ᱚᱲᱟᱜ ᱨᱮᱜᱮ ᱢᱤᱫᱼᱼ ᱢᱤᱫ ᱫᱷᱟᱣ ᱵᱟᱨ ᱫᱷᱟᱣ ᱚᱱᱟ ᱧᱩ ᱵᱟᱲᱟ, ᱥᱮ ᱪᱮᱯᱮᱡᱽ ᱵᱟᱲᱟ ᱥᱮ ᱪᱚᱰᱚᱨ ᱵᱟᱲᱟ, ᱞᱮᱠᱟᱜᱮ ᱵᱷᱟᱜᱤᱭᱟ ᱱᱚᱣᱟ ᱫᱚ ᱾ ᱛᱚ ᱚᱱᱮᱻ ᱦᱟᱹᱴᱭᱟᱹ ᱠᱚᱨᱮ ᱤᱭᱟᱹᱼᱼ ᱠᱚᱨᱮ ᱦᱮᱸ ᱥᱮ ᱵᱟᱝ, ᱧᱮᱞ ᱵᱟᱲᱟ ᱠᱟᱫᱟᱢ ᱯᱨᱳᱜᱽᱨᱟᱢ ᱠᱚᱨᱮ, ᱚᱱᱟ ᱠᱚᱫᱚ ᱟᱸᱠᱷᱨᱤᱧ ᱫᱚᱼᱼ ᱮᱠᱫᱚᱢ ᱵᱟᱝ ᱩᱪᱤᱛ ᱜᱮᱭᱟ, ᱟᱵᱚᱣᱟᱜ ᱞᱟᱠᱪᱟᱨ ᱨᱮᱱᱟᱜ ᱡᱤᱱᱤᱥ ᱠᱟᱱᱟ ᱥᱮ? ᱛᱚ ᱮᱴᱟᱜ ᱦᱚᱲ ᱦᱚᱸ ᱧᱮᱞ ᱞᱮᱠᱷᱟᱱ ᱚᱱᱟᱫᱚ, ᱵᱷᱟᱹᱜᱤ ᱫᱚ ᱵᱟᱠᱚ ᱞᱟᱹᱭᱟ ᱾ ᱛᱚ ᱠᱷᱟᱨᱟᱯ ᱜᱮᱠᱚ ᱢᱚᱱᱮ ᱵᱚᱱᱟ ᱛᱚ, ᱟᱹᱞᱤᱧ ᱫᱚ ᱚᱱᱟ ᱜᱮᱞᱤᱧ ᱢᱚᱱᱮᱭᱟ ᱛᱚ, ᱟᱫᱚ ᱟᱹᱵᱤᱱ ᱼᱼ? ᱪᱮᱫ ᱞᱮᱠᱟ ᱵᱤᱱ ᱢᱚᱱᱮᱭ ᱫᱟ, ᱠᱷᱟᱱ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱛᱚ᱾
ᱦᱳᱭ ᱛᱮᱦᱮᱧ ᱱᱚᱜᱼᱚᱭ ᱦᱩᱞ ᱢᱟᱦᱟ, ᱟᱭᱢᱟ ᱴᱚᱴᱷᱟ ᱨᱮᱜᱮ ᱵᱚᱱ ᱢᱟᱱᱟᱣ ᱮᱫᱟ ᱟᱨᱼᱼ ᱛᱮᱦᱮᱧ ᱱᱚᱜᱼᱚᱭ ᱧᱮᱞᱚᱜ ᱠᱟᱱᱟ, ᱟᱵᱚᱨᱮᱱ ᱦᱩᱞᱜᱟᱹᱨᱭᱟᱹ ᱵᱤᱨ ᱵᱟᱱᱴᱟ ᱥᱤᱫᱩ ᱠᱟᱹᱱᱦᱩ ᱱᱚᱜ ᱚᱭ ᱡᱟᱦᱟᱸ ᱞᱮᱠᱟᱵᱚᱱ ᱢᱮᱱ ᱠᱮᱫᱼᱟ, ᱛᱮᱦᱮᱧ ᱟᱵᱚᱼᱼ ᱫᱤᱥᱚᱢ ᱯᱷᱩᱨᱜᱟᱹᱞ ᱠᱷᱟᱹᱛᱤᱨ, ᱛᱮᱦᱮᱧ ᱟᱠᱚ ᱠᱚ ᱞᱟᱹᱲᱦᱟᱹᱭ ᱞᱮᱫ ᱛᱟᱵᱚᱱᱟ ᱦᱳᱭ᱾ ᱟᱫᱚ ᱱᱚᱜᱼᱱᱟ ᱫᱩᱠ ᱟᱱᱟᱜ ᱫᱤᱱ ᱨᱮ, ᱟᱨ ᱵᱟᱝ ᱵᱤᱵᱞᱚᱵᱽ ᱟᱱᱟᱜ ᱫᱤᱱ ᱨᱮᱼᱼ ᱚᱸ ᱧᱤᱫᱟᱹ ᱯᱨᱳᱜᱨᱟᱢ ᱟᱨ ᱵᱟᱝ ᱚᱨᱠᱮᱥᱴᱟᱨ ᱱᱚᱜᱼᱱᱟ ᱠᱚᱫᱚ᱾ ᱟᱹᱞᱤᱧᱟᱜ ᱢᱮᱫ ᱛᱮᱫᱚ ᱦᱚᱭᱛᱚ ᱱᱟᱯᱟᱭ, ᱪᱤᱛᱟᱹᱨ ᱫᱚ ᱵᱟᱝ ᱧᱮᱞᱚᱜ ᱠᱟᱱᱟ᱾ ᱟᱨ ᱦᱚᱜᱼᱚᱭ ᱟᱵᱚᱨᱮᱱ ᱾ ᱟᱹᱛᱩ ᱠᱚᱨᱮᱱ ᱡᱟᱦᱟᱸ ᱛᱤᱱᱟᱹᱜ ᱱᱚᱝᱠᱟ ᱡᱩᱣᱟᱹᱱ ᱠᱚ ᱢᱮᱱᱟᱜ ᱟᱠᱟᱫ ᱠᱚᱣᱟ ᱚᱱᱟ ᱧᱩ ᱦᱟᱺᱰᱤ ᱧᱩ ᱯᱟᱹᱣᱨᱟᱹ ᱱᱚᱣᱟ ᱠᱚᱫᱚ ᱦᱟᱸᱜ ᱮᱠᱟᱞ ᱱᱟᱯᱟᱭ ᱫᱚ ᱦᱟᱸᱜ ᱵᱟᱝ ᱴᱷᱤᱠᱚᱜ ᱠᱟᱱᱟ᱾
ᱟᱞᱤᱧ ᱞᱤᱧ ᱢᱚᱱᱮᱭᱟ ᱦᱩᱞ ᱢᱟᱦᱟ ᱠᱚᱫᱚ ᱱᱚᱜ ᱱᱚᱝᱠᱟᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱟᱨ ᱵᱟᱝ ᱞᱟᱠᱪᱟᱨ ᱮᱱᱮᱡᱽ ᱥᱮᱨᱮᱧ ᱱᱚᱜᱱᱟ ᱠᱚᱫᱚ ᱦᱟᱸᱜ ᱟᱹᱞᱤᱧᱟᱜ ᱢᱮᱸᱫ ᱛᱮᱫᱚ ᱱᱟᱯᱟᱭ ᱥᱟᱹᱦᱤᱡᱽ ᱜᱮ ᱟᱹᱭᱠᱟᱹᱜᱼᱟ ᱦᱩᱰᱤᱧ ᱦᱩᱰᱤᱧ ᱢᱟᱹᱭ ᱵᱟᱹᱵᱩ ᱱᱚᱜᱚᱭ ᱡᱮ ᱱᱚᱬᱦᱮᱸ ᱟᱨ ᱵᱟᱝ ᱥᱤᱫᱩ ᱠᱟᱹᱱᱩ ᱧᱩᱛᱩᱢ ᱛᱮ ᱥᱮᱨᱮᱧ ᱦᱮᱸ ᱱᱚᱜᱱᱟ ᱠᱚᱫᱚ ᱦᱟᱸᱜ ᱟᱹᱰᱤ ᱱᱟᱯᱟᱭ ᱥᱟᱹᱦᱤᱡ ᱵᱩᱡᱷᱟᱹᱜᱼᱟ᱾ ᱟᱫᱚ ᱱᱚᱜᱱᱟ ᱦᱩᱞ ᱢᱟᱦᱟ ᱨᱮ ᱛᱮᱦᱮᱧ ᱡᱟᱦᱟᱸᱭ ᱦᱮᱸ ᱧᱤᱫᱟᱹ ᱯᱨᱳᱜᱨᱟᱢ ᱟᱨ ᱵᱟᱝ ᱱᱟᱣᱟ ᱯᱟᱹᱣᱨᱟᱹ ᱦᱟᱹᱰᱤ ᱟᱹᱠᱷᱨᱤᱧ ᱱᱚᱜᱼᱱᱟ ᱠᱚᱫᱚ ᱦᱟᱸᱜ ᱟᱵᱚ ᱥᱚᱢᱟᱡᱽ ᱞᱟᱹᱜᱤᱫ ᱢᱤᱫᱴᱟᱝ
ᱦᱩᱸ ᱾
ᱱᱟᱯᱟᱭ ᱪᱤᱛᱟᱹᱨ ᱫᱚ ᱦᱟᱸᱜ ᱵᱟᱝ ᱧᱮᱞᱚᱜᱼᱟ, ᱥᱮ ᱟᱵᱚ ᱥᱚᱢᱟᱡᱽ ᱨᱮ ᱢᱤᱫᱴᱟᱝ ᱢᱟᱨᱟᱝ ᱚᱨᱥᱚᱝ ᱮ ᱯᱟᱲᱟᱜᱼᱟ ᱾ ᱦᱳᱭ ᱟᱞᱮ ᱥᱮᱫ ᱫᱚ ᱦᱟᱹᱜ ᱱᱚᱝᱠᱟ ᱞᱮᱠᱷᱟ ᱛᱮᱦᱚᱸ ᱦᱩᱞ ᱢᱟᱦᱟ ᱨᱮᱫᱚ ᱵᱟᱠᱚ ᱢᱟᱱᱟᱣᱮᱫ ᱠᱟᱱᱟ ᱟᱞᱮ ᱥᱮᱫ᱾ ᱱᱚᱝᱠᱟ ᱵᱚᱸᱜᱟ ᱵᱩᱨᱩ ᱟᱨ ᱦᱳᱭ ᱡᱟᱦᱟᱸ ᱞᱮᱠᱟ ᱞᱤᱧ ᱢᱮᱱ ᱠᱮᱫᱮᱜᱼᱟ ᱚᱱᱟ ᱠᱚ ᱠᱚᱨᱟᱣ ᱵᱟᱲᱟ ᱠᱟᱛᱮ ᱛᱮᱜᱮ ᱟᱞᱮ ᱥᱮᱫ ᱫᱚᱠᱚ ᱢᱩᱪᱟᱹᱫ ᱠᱟᱜᱼᱟ, ᱟᱫᱚ ᱚᱱᱟ ᱫᱤᱱ ᱨᱮ ᱛᱮᱦᱮᱧ ᱱᱚᱝᱠᱟ ᱡᱩᱫᱤ ᱟᱵᱚ ᱵᱚᱱ ᱨᱟᱹᱥᱠᱟᱹ ᱨᱚᱢᱚᱡᱟ ᱱᱚᱣᱟ ᱫᱚ ᱦᱟᱸᱜ ᱦᱳᱭᱛᱚ ᱥᱚᱢᱟᱡ ᱞᱟᱹᱜᱤᱫ ᱟᱵᱚᱣᱟᱜ ᱢᱤᱫᱴᱟᱝ ᱵᱟᱹᱲᱤᱡ ᱚᱨᱥᱚᱝ ᱟᱨ ᱵᱟᱝ ᱤᱯᱷᱮᱠᱴᱴᱷᱟ ᱯᱟᱲᱟᱜᱼᱟ᱾
ᱦᱳᱭ ᱜᱚᱝᱠᱮ ᱦᱮᱸ ᱜᱚᱝᱠᱮ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱾ ᱛᱚ ᱜᱚᱝᱠᱮ ᱮᱻ ᱥᱟᱹᱨᱤ ᱠᱟᱛᱷᱟ ᱜᱮ᱾ ᱮᱸ ᱢᱟᱱᱮ ᱱᱚᱝᱠᱟ ᱧᱮᱞ ᱵᱟᱲᱟ ᱠᱟᱱᱟ ᱡᱮ ᱟᱫᱚ ᱱᱚᱱᱟ ᱱᱚᱣᱟᱜᱮ ᱟᱹᱞᱤᱧ ᱵᱟᱹᱞᱤᱧ ᱵᱩᱡᱷᱟᱹᱣ ᱫᱟᱲᱮᱭᱟᱜᱼᱟ ᱛᱚ ᱡᱮ ᱢᱟᱱᱟᱣ ᱫᱟᱞᱤᱧ ᱡᱮ ᱡᱟᱦᱟᱸᱭ ᱠᱚ ᱟᱨᱠᱤ ᱠᱚᱢᱤᱴᱤ ᱱᱚᱝᱠᱟ ᱡᱟᱦᱟᱸ ᱯᱨᱳᱜᱨᱟᱢ ᱠᱚ ᱫᱚᱦᱚ ᱠᱟᱫᱟ ᱦᱮᱸ ᱥᱮ ᱵᱟᱝ ᱩᱱᱠᱩ ᱱᱟ ᱦᱚᱭ ᱢᱩᱸᱨᱩᱠ ᱜᱮᱭᱟ ᱠᱚ ᱚᱞᱚᱜ ᱯᱟᱲᱦᱟᱜ ᱵᱟᱠᱚ ᱵᱟᱲᱟᱭᱟ᱾ ᱛᱚ ᱢᱮᱱᱠᱷᱟᱹᱱ ᱩᱱᱠᱩ ᱫᱚ ᱯᱟᱹᱦᱤᱞ ᱦᱟᱯᱲᱟᱢ ᱠᱚᱴᱷᱮᱱ ᱦᱚᱸᱛᱚ ᱢᱤᱫᱵᱟᱨ ᱠᱟᱛᱷᱟ ᱫᱚᱠᱚ ᱟᱸᱡᱚᱢ ᱟᱠᱟᱫᱟ ᱡᱮ ᱱᱚᱣᱟ ᱫᱚ ᱪᱮᱫ ᱞᱮᱠᱟ ᱛᱟᱦᱮᱸ ᱠᱟᱱᱟ ᱪᱮᱫ ᱞᱮᱠᱟ ᱵᱟᱝ ᱦᱮᱸ ᱥᱮ ᱵᱟᱝ ᱾ ᱛᱚ ᱩᱱᱠᱩ ᱵᱟᱲᱟᱭ ᱠᱟᱛᱮᱫ ᱦᱚᱸ ᱡᱩᱫᱤ ᱠᱚ ᱵᱟᱹᱲᱤᱡ ᱠᱚ ᱠᱟᱹᱢᱤᱭᱮᱫᱟ ᱱᱚᱣᱟ ᱫᱚ ᱛᱟᱦᱚᱞᱮ ᱟᱹᱰᱤ ᱜᱮ ᱵᱟᱹᱲᱤᱡ ᱚᱨᱥᱚᱝ ᱠᱟᱱ ᱛᱟᱵᱵᱱᱟ ᱥᱟᱶᱛᱟ ᱞᱟᱹᱜᱤᱫ ᱛᱮ ᱦᱮᱸ ᱾ ᱟᱨ ᱡᱩᱫᱤ ᱵᱟᱝᱠᱚ ᱵᱟᱲᱟᱭ ᱠᱮᱭᱟ ᱚᱱᱟ ᱟᱞᱟᱫᱟ ᱠᱟᱛᱷᱟ ᱵᱟᱲᱟᱭ ᱠᱟᱛᱮᱫ ᱫᱚ ᱵᱟᱝᱵᱚᱱ ᱵᱷᱩᱞᱢᱟ ᱦᱮᱸᱥᱮ ᱾
ᱦᱳᱭ ᱦᱳᱭ ᱾ ᱟᱫᱚ ᱩᱱᱠᱩ ᱠᱚᱦᱚᱸ ᱞᱟᱹᱭ ᱥᱮᱬᱟ ᱠᱚ ᱦᱩᱭᱩᱜᱼᱟ ᱡᱮ ᱱᱚᱜ ᱱᱟ ᱫᱤᱱ ᱨᱮᱫᱚ ᱚᱱᱠᱟᱱᱟᱜ ᱠᱚᱫᱚ ᱦᱟᱸᱜ ᱱᱟᱯᱟᱭ ᱫᱚ ᱦᱟᱸᱜ ᱵᱟᱝ ᱦᱩᱭᱩᱜ ᱠᱟᱱᱟ ᱟᱫᱚ ᱩᱱᱠᱩ ᱠᱚᱦᱚᱸ ᱱᱚᱝᱠᱟ ᱱᱟᱜᱟᱢ ᱠᱚᱫᱚ ᱦᱟᱸᱜ ᱞᱟᱹᱭ ᱥᱮᱸᱲᱟ ᱟᱠᱚ ᱞᱟᱹᱠᱛᱤ ᱠᱟᱱ ᱛᱟᱵᱚᱱᱟ ᱾ ᱦᱮᱸ ᱩᱱᱠᱩ ᱠᱚᱦᱚᱸ ᱦᱩᱞ ᱢᱟᱦᱟ ᱚᱱᱟ ᱫᱤᱱ ᱨᱮᱫᱚ ᱪᱮᱫ ᱦᱩᱭᱞᱮᱱᱟ ᱛᱟᱦᱮᱸ ᱠᱟᱱᱟ? ᱪᱮᱫ ᱠᱷᱟᱹᱛᱤᱨ ᱜᱮ ᱵᱟᱝ ᱱᱚᱣᱟ ᱠᱚ ᱢᱟᱱᱟᱣᱮᱫ ᱠᱟᱱᱟ ᱦᱳᱭᱥᱮ ᱟᱪᱪᱷᱟ ᱜᱚᱝᱠᱮ ᱞᱟᱹᱭ ᱛᱮᱦᱮᱧ ᱚᱠᱛᱚ ᱦᱚᱸ ᱟᱹᱰᱤᱜᱟᱱ ᱦᱩᱭᱱᱟ ᱟᱨ ᱨᱚᱯᱚᱲ ᱮᱱᱛᱮ ᱦᱚᱸ ᱥᱟᱨᱮᱡ ᱫᱚ ᱛᱟᱦᱮᱸᱱ ᱠᱟᱱ ᱜᱮᱭᱟ᱾ ᱟᱨᱦᱚᱸ ᱚᱠᱛᱚ ᱠᱚ ᱧᱟᱢ ᱞᱮᱱᱠᱷᱟᱱ ᱱᱚᱝᱠᱟᱱᱟᱜ ᱨᱚᱯᱚᱲ ᱦᱩᱭᱩᱜᱼᱟ ᱦᱳᱭ᱾
ᱦᱳᱭ ᱜᱚᱢᱠᱮ ᱛᱟᱦᱚᱞᱮ ᱱᱤᱛ ᱜᱷᱟᱹᱲᱤᱡ ᱫᱚ ᱡᱚᱦᱟᱨ ᱜᱮ ᱛᱟᱦᱚᱞᱮ ᱦᱮᱸ ᱥᱮ ᱵᱟᱝ ᱜᱚᱢᱠᱮ᱾
ᱦᱳᱭ ᱜᱚᱝᱠᱮ ᱡᱚᱦᱟᱨ ᱜᱮ᱾